ᱦᱮᱞᱳ ᱟᱸᱡᱚᱢ ᱫᱟᱢ?
ᱦᱩᱸ ᱮᱠᱫᱚᱢ ᱟᱸᱡᱚᱢᱚᱜ ᱠᱟᱱᱟ ᱾
ᱮᱠᱫᱚᱢ ᱪᱮᱫ ᱞᱮᱠᱟ ᱢᱮᱱᱟᱢᱟ ᱞᱟᱹᱭ ᱢᱮ?
ᱦᱩᱸ ᱱᱟᱯᱟᱭ ᱜᱮ ᱟᱹᱰᱤ ᱟᱹᱰᱤ ᱢᱚᱸᱡᱽ ᱾
ᱟᱹᱰᱤ ᱢᱚᱸᱡᱽ, ᱤᱧ ᱦᱚᱸ ᱱᱟᱯᱟᱭ ᱜᱮ ᱢᱤᱱᱟᱹᱧᱟ ᱾
ᱚ ᱪᱤᱮᱢ ᱪᱤᱠᱟᱹᱭ ᱫᱟ?
ᱤᱧ ᱫᱩᱲᱩᱵ ᱠᱟᱱᱤᱧ ᱫᱟᱨᱮ ᱵᱩᱴᱟᱹ ᱨᱮ ᱾
ᱚ ᱡᱚᱢ ᱵᱟᱲᱟ ᱦᱩᱭᱱᱟ ᱥᱮ ᱟᱣᱨᱤ?
ᱡᱚᱢ ᱵᱟᱲᱟ ᱦᱩᱭ ᱟᱠᱟᱱᱟ
ᱪᱮᱯᱼᱼ ᱦᱮᱸ ᱦᱮᱸ ᱡᱚᱢ ᱠᱟᱛᱮᱫ ᱜᱤᱧ ᱯᱷᱳᱱ ᱟᱫ ᱢᱮᱭᱟ ᱵᱤᱵᱮᱠ ᱴᱷᱮᱱᱤᱧ ᱪᱟᱞᱟᱣ ᱮᱱᱟ ᱢᱮᱛᱟᱭ ᱠᱟᱹᱱᱟᱹᱧ ᱛᱟᱦᱞᱮ ᱱᱟᱥᱮᱧ ᱨᱤᱪᱟᱨᱡᱽ ᱞᱮᱜᱮ ᱾ ᱮ ᱚᱣᱟᱭ ᱯᱷᱟᱭ ᱮᱢᱟ ᱫᱤᱧᱟᱹ ᱱᱩᱠᱩᱢᱟ ᱠᱞᱟᱥ ᱡᱚᱛᱚ ᱠᱚ ᱠᱞᱟᱥ ᱠᱚ ᱪᱟᱞᱟᱣ ᱟᱠᱟᱱ ᱤᱭᱟᱹ ᱯᱚᱨᱤᱠᱠᱷᱟ ᱪᱟᱞᱩᱜ ᱠᱟᱱ ᱛᱮ ᱯᱚᱨᱤᱠᱠᱷᱟ ᱮᱢ ᱠᱚ ᱪᱟᱞᱟᱣ ᱟᱠᱟᱱ ᱾
ᱟᱞᱮ ᱫᱚ ᱟᱲᱟᱜ ᱛᱮᱠᱮ ᱞᱮ ᱩᱛᱩ ᱞᱮᱫᱟᱭᱟ ᱾ ᱡᱷᱤᱢᱟᱹ ᱟᱲᱟᱜ ᱟᱨ ᱟᱞᱩ ᱫᱟᱜ ᱢᱟᱼᱼ
ᱡᱷᱤᱢᱟᱹ ᱡᱷᱤᱢᱟᱹ ᱟᱲᱟᱜ ᱫᱚ ᱵᱤᱥᱟᱞ ᱵᱩᱡᱩᱜ ᱟᱛᱚ ᱟᱞᱮ ᱠᱚ ᱩᱛᱩ ᱞᱮᱫᱟ ᱟᱞᱩ ᱠᱟᱞᱞᱟ ᱵᱷᱟᱹᱡᱤ ᱛᱟᱦᱮᱸ ᱠᱟᱱᱟ ᱫᱟᱹᱞ ᱟᱨ ᱤᱭᱟᱹ ᱩᱱ ᱮᱱᱦᱤᱞᱳᱜ ᱠᱟᱧᱪᱚᱱᱯᱩᱨ ᱠᱷᱚᱱ ᱟᱹᱜᱩ ᱦᱩᱭ ᱞᱮᱱᱟ ᱱᱩᱠᱩ ᱤᱭᱟᱹ ᱨᱚᱠᱚᱡ
ᱨᱚᱠᱚᱡ, ᱨᱚᱠᱚᱡ ᱫᱚ ᱪᱮᱫᱭᱟ ᱟᱞᱩ, ᱟᱞᱩ ᱥᱟᱞᱟᱜ
ᱟᱞᱩ ᱟᱛᱮ ᱦᱮᱸ ᱮᱵᱷᱮᱱ ᱮ ᱩᱛᱩ ᱞᱮᱫ ᱠᱚᱣᱟ ᱟᱫᱚ ᱱᱟᱥᱮᱱᱟᱜ ᱮᱠᱴᱩ ᱱᱟᱥᱮᱱᱟᱜ ᱥᱚ ᱠᱟᱱᱟ ᱠᱚ ᱢᱟᱱᱮ ᱵᱟᱨ ᱯᱮ ᱫᱤᱱ ᱠᱚ ᱦᱩᱭ ᱟᱠᱟᱱᱟ ᱥᱮ ᱵᱟᱨ ᱫᱤᱱ ᱜᱟᱱ ᱾ ᱱᱟᱥᱮᱱᱟᱜ ᱥᱮᱱᱴ ᱴᱟᱜ ᱨᱟᱠᱟᱵ ᱠᱟᱱᱟ ᱢᱟᱱᱮ ᱴᱷᱤᱠ ᱜᱮ ᱵᱩᱡᱩᱜ ᱠᱟᱱᱟ ᱡᱚᱢ ᱨᱮᱫᱚ ᱮᱵᱷᱮᱱᱟᱜ ᱩᱛᱩ ᱛᱚᱢ ᱵᱟᱲᱟᱭ ᱜᱮᱭᱟ ᱛᱟᱜᱽᱲᱟᱭ ᱩᱛᱩᱭᱟ ᱾
ᱛᱟᱦᱚᱞᱮ ᱤᱭᱟᱹ ᱯᱚᱨᱤᱠᱠᱷᱟ ᱪᱮ ᱤᱭᱟᱹ ᱡᱮ ᱪᱟᱞᱟᱣ ᱱᱟᱠᱚ ᱠᱚᱞᱮᱡᱽ ᱨᱮᱱ
ᱠᱚᱞᱮᱡᱽ ᱦᱮᱸ ᱩᱱᱠᱩ ᱠᱚ ᱪᱟᱞᱟᱣ ᱠᱟᱱᱟ ᱟᱨ ᱠᱩᱲᱤ ᱜᱤᱫᱽᱨᱟᱹ ᱣᱟᱜ ᱢᱟ ᱯᱚᱨᱤᱠᱠᱷᱟ ᱪᱟᱹᱞᱩᱜ ᱠᱟᱱᱟ ᱱᱚᱸᱰᱮ ᱜᱟᱹᱰᱤ ᱠᱚ ᱦᱮᱡᱼᱼ ᱠᱟᱱᱟ ᱚᱰᱸᱮ ᱠᱚ ᱛᱤᱸᱜᱩ ᱵᱟᱲᱟᱣ ᱟᱠᱟᱱᱟ ᱦᱚᱲ ᱠᱚ
ᱦᱮᱸ ᱚᱱᱛᱮ ᱨᱤᱢᱤᱞ ᱠᱟᱫᱟᱭ ᱥᱮᱵᱟᱝ ᱚᱱᱛᱮ?
ᱵᱟᱦ ᱥᱤᱛᱳᱝ ᱠᱟᱱᱟ ᱟᱹᱰᱤ ᱡᱳᱨ ᱥᱤᱛᱳᱝ ᱠᱟᱱᱟ ᱯᱤᱜᱟᱹᱫᱚᱥᱮ ᱯᱷᱳᱱᱞᱮᱼᱼ
ᱪᱮ ᱢᱮᱱᱫᱟᱭ
ᱮᱱᱟᱱ ᱟᱢ ᱮᱱᱟᱱᱚᱜ ᱠᱤᱪᱷᱩ ᱠᱷᱚᱱ ᱟᱢ ᱯᱷᱳᱱ ᱠᱤᱪᱷᱩᱠᱷᱚᱱ ᱯᱚᱨᱮᱜᱮ ᱢᱮᱥᱮᱡ ᱟᱠᱟᱫᱟ ᱾
ᱦᱮᱸ
ᱢᱮᱱᱫᱟᱭ ᱠᱳᱭ ᱟᱫᱚ ᱤᱧ ᱫᱩᱧ ᱵᱩᱡᱽ ᱫᱟᱲᱮᱣ ᱠᱟᱫᱟ ᱪᱮᱫ ᱦᱩᱭᱩᱜ ᱟᱦᱟᱸᱜ ᱪᱮᱫ ᱮ ᱞᱟᱹᱭ ᱦᱚᱪᱚᱭᱟ ᱦᱟᱸᱜ ᱟᱫᱩᱧ ᱢᱮᱛᱟᱭ ᱠᱟᱱᱟ ᱚᱠᱟᱨᱮ? ᱟᱫᱚᱧ ᱢᱮᱛᱟᱭ ᱠᱟᱱᱟ ᱚᱲᱟᱜ ᱨᱮᱜᱮ ᱤᱭᱟᱹ ᱳᱭ ᱢᱮᱥ ᱨᱮᱜᱮ ᱢᱤᱱᱟᱹᱧᱟ᱾ ᱟᱫᱚᱭ ᱢᱤᱛᱟᱹᱧ ᱠᱟᱱᱟ ᱱᱩᱭ ᱚᱠᱟᱨᱮ ᱢᱮᱱᱭ ᱠᱟᱫᱮᱭᱟ? ᱟᱢᱟᱜ ᱟᱢᱮ ᱢᱮᱱᱫᱟ ᱟᱫᱩᱧ ᱢᱮᱛᱟᱭ ᱠᱟᱱᱟ ᱩᱱᱤ ᱚᱲᱟᱜ ᱨᱮᱜᱮ ᱢᱮᱱᱟᱭᱟ ᱾ᱦᱳᱞᱟ ᱢᱟᱦᱫᱮᱨ ᱮ ᱦᱮᱡ ᱞᱮᱱᱟ ᱟᱨᱚᱭ ᱪᱟᱞᱟᱣ ᱟᱠᱟᱱᱟ᱾ᱟᱫᱚᱭ ᱢᱮᱱᱫᱟᱼᱼ ᱟᱫᱚᱭ ᱢᱮᱱᱫᱟ ᱡᱮ ᱟᱫᱚᱧ ᱢᱮᱛᱟᱭ ᱠᱟᱱᱟ ᱳ ᱟᱫᱚ ᱛᱟ ᱟᱫᱚ ᱛᱟᱦᱞᱮᱼᱼ ᱢᱮᱛᱟᱭ ᱠᱟᱹᱱᱟᱹᱧ ᱛᱤᱥᱮᱢ ᱦᱮᱡ ᱟᱠᱟᱱᱟ ᱤᱭᱟᱹ ᱤᱭᱟᱹ ᱤᱭᱟᱹ ᱠᱷᱚᱡ ᱫᱚ? ᱦᱟᱱᱮ ᱫᱟᱲᱟᱱ ᱯᱮ ᱪᱟᱞᱟᱣ ᱞᱮᱱ ᱟᱫᱚᱭ ᱢᱮᱱᱫᱟ ᱥᱟᱛᱟᱥ ᱛᱟᱹᱨᱤᱠᱷ ᱨᱮ ᱾ ᱟᱫᱚᱧ ᱢᱮᱛᱟᱭ ᱠᱟᱱᱟ ᱚᱠᱟᱨᱮ ᱱᱤᱛᱳᱜ ᱫᱚ? ᱟᱫᱚᱭ ᱢᱮᱱᱫᱟ ᱚᱲᱟᱜ ᱨᱮᱜᱮ ᱾ ᱟᱨ ᱱᱤᱛᱚᱜ ᱮ ᱯᱷᱳᱱ ᱠᱮᱫᱟ ᱚᱱᱮ ᱱᱤᱛᱚᱜ ᱤᱧ ᱵᱟᱹᱧ ᱢᱮᱛᱟᱢ ᱠᱟᱱᱟ ᱚᱱᱛᱮᱧ ᱛᱟᱲᱟᱢ ᱪᱟᱞᱟᱜ ᱠᱟᱹᱱᱟᱹᱧ ᱯᱷᱳᱱ ᱟᱢ ᱠᱟᱱᱟ ᱩᱱᱟᱹᱜ ᱛᱮᱜᱮ ᱯᱷᱳᱱ ᱜᱚᱜ ᱠᱮᱫᱟ ᱟᱫᱚ ᱮ ᱢᱮᱱᱫᱟᱭ ᱪᱟᱞᱟᱜ ᱠᱟᱹᱱᱟᱹᱧ ᱴᱨᱮᱱ ᱛᱮ
ᱦᱮᱸ
ᱜᱟᱯᱟ ᱦᱤᱡᱩᱜ ᱠᱟᱱᱟᱭ ᱦᱟᱸᱜ ᱟᱪᱪᱷᱟ ᱯᱟᱸᱪᱴᱟ ᱛᱮ
ᱦᱩᱸ
ᱟᱫᱚ ᱦᱚᱞᱟᱫᱚ ᱦᱚᱞᱟ ᱫᱚ ᱡᱟᱹᱱᱤᱡ ᱤᱭᱟᱹ ᱛᱮᱠᱚ ᱠᱚ ᱦᱚᱞᱟ ᱫᱚ ᱤᱭᱟᱹ ᱛᱮᱠᱚ ᱠᱚ ᱧᱩ ᱵᱟᱲᱟ ᱠᱟᱫᱟ ᱱᱟᱥᱮᱜ ᱫᱩᱨᱜᱟᱹ ᱛᱟᱠᱚ
ᱱᱚᱰᱮ ᱦᱮᱸ ᱵᱚᱠᱚᱧ ᱫᱚ ᱱᱚᱰᱮ ᱜᱮ ᱛᱟᱦᱮᱱ ᱠᱟᱱᱟᱭ ᱛᱚ ᱵᱟᱝ
ᱚᱠᱟᱭ ᱫᱩᱨᱜᱟᱹ
ᱦᱮᱸ
ᱦᱮᱸ ᱦᱮᱸ ᱛᱤᱦᱤᱧ ᱜᱟᱯᱟ ᱠᱷᱚᱱ ᱫᱚ ᱯᱚᱨᱤᱠᱠᱷᱟ ᱦᱟᱹᱵᱤᱡ ᱫᱚ ᱦᱟᱸᱜ ᱱᱚᱰᱮ ᱜᱮ ᱟᱫᱚ ᱦᱟᱸᱜ ᱟᱫᱚ ᱦᱟᱸᱜ ᱛᱤᱦᱤᱧ ᱡᱟᱹᱱᱤᱡ ᱪᱟᱵᱟᱜ ᱠᱟᱱ ᱛᱟᱠᱚᱣᱟ ᱟᱫᱚ ᱦᱚᱞᱟ ᱪᱚᱱᱫᱨᱚ ᱚᱱᱟᱜᱮᱧ ᱢᱮᱛᱟᱭ ᱠᱟᱱᱟ ᱵᱟᱢ ᱤᱭᱟᱹ ᱠᱟᱫᱟ ᱵᱟᱢ ᱵᱟᱢ ᱜᱟᱛᱮ ᱞᱮᱱᱟ ᱩᱱᱠᱩ ᱥᱟᱞᱟᱜ
ᱦᱮᱸ
ᱟᱫᱚ ᱢᱮᱱᱫᱟ ᱦᱚᱴᱟᱛ ᱠᱚᱨᱮ ᱟᱹᱜᱩ ᱠᱮᱫᱟ ᱠᱚ ᱵᱟᱠᱚ ᱞᱟᱹᱭ ᱦᱚᱪᱚ ᱤᱧ ᱯᱳᱭᱞᱳ ᱠᱚ ᱢᱤᱛᱟᱹᱧ ᱠᱟᱱ ᱛᱟᱦᱮᱱᱟ ᱟᱫᱚ ᱛᱚᱠᱷᱚᱱ ᱫᱚ ᱟᱵᱟᱨ ᱪᱮᱫ ᱞᱮᱠᱟ ᱛᱚ ᱟᱫᱚᱧᱫᱚᱧ ᱢᱮᱛᱟᱜ ᱠᱟᱱᱟ ᱦᱟᱯᱮ ᱟᱜᱮᱧ ᱧᱮᱞ ᱞᱮᱜᱮ ᱟᱜᱮ ᱢᱟᱱᱮ ᱦᱚᱞᱟ ᱫᱚ ᱪᱮᱫᱞᱮᱠᱟ ᱞᱮᱱᱟ ᱢᱟᱱᱮ ᱞᱟᱭᱤᱱ ᱫᱚ ᱜᱚᱴᱟ ᱛᱟᱦᱮᱸ ᱠᱟᱱᱟ
ᱦᱮᱸ᱾
ᱟᱨ ᱢᱟᱱᱮ ᱟᱵᱚᱣᱟᱜ ᱡᱟᱦᱟᱸ ᱞᱟᱭᱤᱱ ᱡᱟᱦᱟᱸ ᱚᱱᱟ ᱛᱟᱨᱠᱩᱱᱴᱷᱤ ᱠᱷᱚᱱ ᱦᱟᱛᱟᱣ ᱵᱟᱝ ᱦᱩᱭᱩᱜ ᱠᱟᱱᱟ ᱚᱸᱰᱮ ᱛᱟᱨ ᱵᱟᱠᱚ ᱡᱚᱯᱚᱜ ᱠᱟᱜᱼᱟ
ᱦᱮᱸ᱾
ᱚᱸᱰᱮ ᱱᱟᱥᱮᱱᱟᱜ ᱚᱱᱟ ᱦᱚᱭ ᱫᱚ ᱦᱚᱞᱟ ᱫᱚ ᱮᱠᱴᱩ ᱵᱷᱟᱞᱤ ᱧᱚᱜ ᱮ ᱦᱚᱭ ᱟᱠᱟᱫᱟ ᱥᱮ ᱛᱟᱦᱞᱮ ᱦᱚᱭ ᱠᱷᱟᱹᱛᱤᱨ ᱠᱷᱟᱛᱤᱨ ᱛᱮ ᱱᱟᱥᱮᱱᱟᱜ ᱛᱟᱨᱠᱚ ᱦᱟᱱᱛᱮ ᱱᱟᱛᱮ ᱟᱠᱟᱱᱟ ᱟᱨ ᱟᱵᱚᱣᱟᱜ ᱚᱱᱟ ᱯᱟᱹᱪᱨᱤ ᱴᱷᱮᱡ ᱢᱤᱫᱴᱟᱝ ᱫᱟᱨᱮ ᱢᱮᱱᱟᱜᱼᱟ ᱚᱱᱟ ᱫᱟᱨᱮ ᱠᱚ ᱞᱟᱹᱴᱩ ᱧᱚᱜ ᱟᱠᱟᱱᱛᱮ ᱚᱱᱟ ᱠᱚ ᱤᱧ ᱫᱩᱧ ᱢᱮᱱᱮᱫᱟ ᱞᱟᱭᱤᱱ ᱢᱮᱱᱟᱜᱼᱟ ᱱᱚᱸᱰᱮ ᱵᱟᱹᱱᱩᱜᱼᱟ ᱛᱟᱦᱚᱞᱮ ᱰᱚᱠᱮᱴ ᱛᱩᱠᱮᱴ ᱵᱟᱲᱟ ᱦᱩᱭᱮᱱᱟ ᱩᱱᱠᱩ ᱠᱚᱠᱚ ᱢᱮᱱᱮᱫᱟ ᱱᱟᱥᱮᱱᱟᱜ ᱫᱮᱨᱤᱜ-ᱟ ᱦᱟᱜ ᱮᱴᱟᱜ ᱥᱮᱫ ᱞᱮ ᱦᱮᱡ ᱟᱠᱟᱱᱟ ᱮᱠᱴᱩ ᱦᱚᱲ ᱛᱮᱦᱮᱧ ᱫᱚ ᱥᱚᱴ ᱧᱚᱜ ᱢᱮᱱᱟᱜ ᱞᱮᱭᱟ ᱛᱟᱦᱚᱞᱮ ᱚᱸᱰᱮᱧ ᱪᱟᱞᱟᱣ ᱮᱱᱟ ᱤᱧ ᱜᱮ ᱛᱟᱨ ᱠᱚᱛᱮᱧ ᱤᱭᱟᱹ ᱚᱱᱟ ᱠᱟᱰᱮᱡ ᱠᱚᱛᱮ ᱜᱩᱛᱩ ᱵᱟᱲᱟ ᱦᱩᱭᱱᱟ ᱛᱟᱨ ᱠᱚ ᱴᱟᱸᱜᱟᱣ ᱦᱩᱭᱮᱱᱟ ᱠᱚᱲᱟ ᱠᱩᱧ ᱦᱚᱦᱚᱛᱚᱫ ᱠᱮᱫ ᱠᱚᱣᱟ ᱵᱤᱵᱮᱠ ᱞᱟᱛᱟᱨᱤᱧ ᱠᱩᱞ ᱟᱠᱟᱫᱮᱭᱟ ᱚᱱᱟ ᱦᱟᱹᱥᱣᱟᱹ ᱛᱮ ᱚᱱᱟ ᱤᱭᱟᱹ ᱠᱚ ᱫᱟᱨᱮ ᱠᱚᱭ ᱨᱟᱹᱯᱩᱫ ᱠᱟᱫᱟ ᱛᱟᱦᱞᱮ ᱚᱨ ᱵᱟᱲᱟᱭᱮᱫ ᱛᱟᱦᱮᱱᱟ ᱛᱟᱦᱚᱞᱮ ᱚᱨ ᱵᱟᱲᱟ ᱚᱨ ᱵᱟᱲᱟ ᱮᱠ ᱡᱩᱞ ᱜᱚᱫ ᱠᱟᱱᱟ ᱢᱮᱱᱫᱟ ᱡᱟᱜ ᱜᱮ ᱴᱷᱤᱠ ᱜᱮᱭᱟ ᱢᱟᱹᱞᱤᱠ ᱤᱧ ᱦᱚᱸ ᱨᱤᱪᱟᱨᱡᱽ ᱵᱟᱝ ᱛᱟᱦᱮᱱᱟ ᱱᱤᱛᱚᱜ ᱚᱱᱟ ᱠᱤᱪᱷᱩ ᱠᱷᱚᱱ ᱟᱭᱩᱵ ᱵᱮᱲ ᱥᱮᱫ ᱯᱷᱚᱱᱮ ᱦᱟᱛᱟᱣᱮᱫ ᱠᱟᱱᱟ ᱛᱟᱨ ᱠᱚᱫᱚ ᱛᱟᱦᱚᱞᱮ ᱯᱟᱞᱴᱟᱣᱟᱜ ᱢᱮ ᱴᱟᱭᱤᱢ ᱫᱚᱢᱮ ᱰᱷᱤᱞ ᱟᱠᱟᱱᱟ ᱚᱱᱟ ᱤᱭᱟᱹ
ᱦᱮᱸ ᱦᱮᱸ ᱚᱱᱟ ᱫᱚ ᱤᱭᱟᱹ ᱚᱱᱟ ᱠᱮᱵᱮᱞ ᱨᱮᱭᱟᱜ ᱛᱚ ᱤᱭᱟᱹ ᱛᱚ ᱥᱟᱨᱵᱷᱤᱥ ᱛᱟᱨ ᱡᱟᱦᱟᱸ ᱢᱮᱛᱟᱜ ᱠᱟᱱᱟ ᱥᱟᱨᱵᱷᱤᱥ ᱛᱟᱨ
ᱢᱟᱱᱮ ᱚᱱᱟ ᱡᱤᱭᱟᱹ ᱡᱤᱭᱟᱹᱭ ᱛᱟᱨ ᱡᱟᱦᱟᱸ ᱵᱟᱝ ᱛᱟᱦᱮᱱᱟ ᱚᱱᱟ ᱤᱭᱟᱹ ᱤᱭᱟᱹ ᱨᱮᱱᱟᱜ ᱥᱚᱠᱛᱚ ᱜᱮ ᱚᱱᱟ ᱫᱚ ᱛᱚᱯᱟᱜ ᱟᱠᱟᱱᱟ ᱛᱟᱦᱚᱞᱮ ᱱᱤᱭᱟᱹ ᱫᱚ ᱯᱩᱨᱟᱹ ᱡᱷᱤᱞᱟᱹᱣ ᱟᱠᱟᱱᱟ ᱚᱱᱟ ᱠᱷᱟᱹᱛᱤᱨ ᱛᱮ ᱮᱠᱴᱩ ᱦᱚᱭᱮᱫ ᱠᱷᱟᱡ ᱜᱮ ᱫᱟᱞᱟᱭ ᱫᱟᱞᱟᱭ ᱵᱟᱝ ᱞᱟᱲᱟᱜ ᱠᱟᱱᱟ᱾
ᱦᱮᱸ᱾
ᱛᱟᱦᱚᱞᱮ ᱦᱟᱱᱛᱮ ᱱᱟᱛᱮᱫ ᱠᱟᱱᱟ᱾
ᱟᱯᱮ ᱥᱮᱫ ᱫᱚ ᱟᱣᱨᱤ ᱠᱮᱵᱮᱞ ᱟᱯᱮᱭᱟ ᱞᱟᱭᱤᱱ ᱫᱚ ᱟᱨᱚ
ᱵᱟ-ᱵᱟ ᱟᱞᱮ ᱟᱛᱳ ᱥᱮᱫ ᱫᱚ ᱟᱹᱣᱨᱤ ᱠᱚ ᱤᱫᱤᱭᱟ᱾
ᱟᱞᱮ ᱥᱮᱱ ᱫᱚ ᱠᱮᱵᱮᱞ ᱦᱩᱭ ᱟᱠᱟᱱᱟ᱾
ᱛᱟᱦᱚᱞᱮ ᱞᱚᱠᱠᱷᱚᱱᱯᱩᱨ ᱨᱮᱦᱚᱸ ᱛᱚ ᱡᱟᱹᱱᱤᱡ ᱠᱮᱵᱮᱞ ᱫᱚ ᱟᱹᱣᱨᱤ ᱠᱚ ᱟᱹᱜᱩᱭᱟ ᱡᱟᱹᱱᱤᱡ ᱵᱟᱝᱭᱟ ᱤᱭᱟᱹ ᱚᱱᱟ ᱠᱷᱟᱴᱢᱟᱨᱟᱜ ᱟᱹᱛᱩ ᱨᱮᱫᱚ ᱢᱤᱫ ᱫᱷᱟᱣ ᱠᱟᱹᱢᱤᱧ ᱧᱮᱞ ᱞᱮᱫ ᱠᱚᱣᱟ ᱠᱩᱞᱦᱤ ᱢᱩᱪᱟᱹᱫ ᱠᱚ ᱚᱱᱟ ᱡᱚᱠᱷᱚᱡ ᱡᱟᱦᱟᱸ ᱥᱮᱫ ᱵᱟᱨᱠᱩᱱᱟᱹ ᱨᱟᱥᱛᱟ ᱵᱟᱝ ᱪᱟᱞᱟᱣᱮᱱᱟ ᱦᱮᱸ ᱚᱱᱟ ᱜᱮᱛᱚᱧ ᱢᱮᱱ ᱮᱫᱟ ᱠᱮᱵᱤᱞ ᱟᱠᱟᱫᱟ ᱠᱚ᱾
ᱛᱟᱦᱚᱞᱮ ᱟᱲᱟᱜ ᱥᱤᱫ ᱠᱚᱫᱚ ᱵᱟᱝᱯᱮ ᱪᱟᱞᱟᱣ ᱟᱠᱟᱱᱟ ᱟᱯᱮ ᱟᱲᱟᱜ ᱥᱤᱫ?
ᱦᱟᱸ
ᱟᱲᱟᱜ ᱥᱤᱫ ᱭᱟ
ᱟᱲᱟᱜ ᱥᱤᱫ ᱫᱚ ᱟᱲᱟᱜ ᱠᱚᱦᱚᱛᱚ ᱧᱮᱞ ᱴᱷᱤᱠ ᱵᱟᱝ ᱦᱩᱭ ᱠᱟᱱᱟ ᱰᱟᱝᱨᱟ ᱠᱟᱴᱟ ᱟᱲᱟᱜ ᱪᱷᱟᱲᱟ ᱛᱚ ᱱᱮᱝᱠᱟᱱ ᱦᱚᱲ ᱫᱚ ᱪᱮᱫ ᱜᱮ ᱵᱟᱢ ᱧᱮᱞ ᱴᱷᱤᱠᱟ᱾
ᱰᱟᱝᱽᱨᱟ ᱠᱟᱴᱟ ᱟᱲᱟᱜ ᱜᱮ ᱥᱤᱫ ᱟᱹᱜᱩᱭ ᱢᱮᱥᱮ᱾
ᱦᱮᱸ ᱚᱱᱟ ᱞᱮᱠᱷᱟᱱ ᱟᱫᱚ ᱱᱚᱸᱜᱼᱚ ᱱᱚᱛᱮ ᱟᱵᱚᱣᱟᱜ ᱱᱚᱸᱜᱼᱚ ᱱᱚᱛᱮ ᱪᱟᱞᱟᱜ ᱦᱩᱭᱩᱜᱼᱟ ᱟᱫᱚ ᱱᱚᱸᱜᱼᱚ ᱱᱚᱛᱮ ᱛᱮᱦᱮᱧ ᱜᱟᱯᱟ ᱱᱚᱜ-ᱚ ᱱᱚᱸᱰᱮ ᱠᱷᱚᱱ ᱤᱧ ᱠᱚᱭᱚᱜ ᱟᱠᱟᱜ ᱠᱚᱣᱟ ᱦᱟᱱᱮᱸ ᱵᱷᱚᱞᱤᱵᱚᱞ ᱱᱚᱛᱮ ᱨᱮ ᱢᱤᱫᱴᱟᱝ ᱜᱚᱰᱟ ᱵᱟᱠᱚ ᱵᱮᱱᱟᱣ ᱞᱮᱫᱟ ᱚᱱᱮ ᱠᱷᱮᱛ ᱴᱷᱮᱡ ᱜᱮᱭᱟ ᱛᱟᱞᱟ ᱠᱷᱮᱛ ᱨᱮ ᱚᱱᱟ ᱦᱟᱱᱟ ᱥᱟᱨ ᱨᱮ ᱢᱤᱫᱴᱟᱝ ᱦᱟᱱᱟ ᱜᱷᱩᱴᱩ ᱛᱟᱦᱮᱸ ᱠᱟᱱ
ᱦᱮᱸ᱾
ᱚᱱᱟ ᱜᱷᱩᱴᱩ ᱴᱷᱮᱱ ᱫᱚᱢᱮ ᱦᱚᱲ ᱠᱚ ᱢᱮᱱᱟᱜ ᱠᱚᱣᱟ ᱪᱮᱫ ᱪᱚᱠᱚ ᱠᱟᱹᱢᱤ ᱮᱫᱟ᱾
ᱚᱲᱟᱜ ᱠᱚ ᱯᱟᱥᱮᱫ ᱠᱚ ᱵᱮᱱᱟᱣ ᱮᱫ
ᱚᱲᱟᱜ ᱫᱚ ᱵᱟᱝ ᱢᱟᱱᱮ ᱪᱮᱫ ᱞᱮᱠᱟ ᱧᱮᱞᱚᱜ ᱠᱟᱱᱟ ᱢᱟᱱᱮ ᱪᱮᱫ ᱪᱮᱫ ᱪᱚᱝ ᱠᱟᱹᱢᱤ ᱪᱟᱹᱞᱩᱜ ᱠᱟᱱᱟ ᱢᱟᱱᱮ ᱪᱷᱳᱴᱳ ᱚᱱᱠᱟᱱ ᱞᱟᱹᱴᱩ ᱠᱟᱹᱢᱤ ᱫᱚ ᱵᱟᱝ ᱢᱟᱱᱮ ᱦᱚᱲ ᱠᱚ ᱫᱩᱲᱩᱵ ᱠᱟᱱᱟ ᱠᱷᱤᱡᱩᱨ ᱵᱩᱴᱟᱹᱨᱮ ᱟᱨ ᱩᱱᱠᱩ ᱫᱚ ᱪᱮᱫ ᱚᱱᱟ ᱛᱟᱨ ᱠᱚ ᱴᱟᱸᱜᱟᱣ ᱮᱫ ᱵᱟᱝ ᱫᱚ ᱪᱮᱫ ᱠᱚ ᱴᱟᱸᱜᱟᱣ ᱚᱱᱠᱟ ᱢᱟᱱᱮ ᱵᱷᱚᱞᱤ ᱵᱚᱞ ᱨᱮᱱᱟᱜ ᱚᱱᱟ ᱤᱭᱟᱹ ᱵᱟᱝ ᱛᱟᱦᱮᱱᱟ ᱱᱮᱴ ᱠᱚ ᱴᱟᱸᱜᱟᱣ ᱪᱮᱛᱟᱱ ᱞᱟᱛᱟᱨ ᱚᱱᱮ ᱚᱱᱠᱟ ᱧᱚᱜ ᱧᱮᱞᱚᱜ ᱠᱟᱱᱟ ᱮᱠᱴᱩ ᱞᱟᱹᱴᱩ ᱜᱮ ᱟᱫᱚ ᱚᱱᱟᱜᱮᱧ ᱢᱮᱱᱫᱟ ᱪᱮᱫ ᱠᱚ ᱪᱤᱠᱟᱹᱭᱮᱫ ᱛᱮ ᱩᱱᱠᱩ ᱫᱚ
ᱢᱟᱯ ᱯᱷᱟᱯ ᱮᱫᱟᱠᱚ ᱠᱚ ᱡᱚᱢᱤ ᱡᱟᱭᱜᱟ ᱠᱚ
ᱦᱮᱸ ᱦᱩᱭ ᱫᱟᱲᱮᱭᱟᱜᱼᱟ ᱟᱫᱚ ᱚᱠᱚᱭ ᱡᱚᱢᱤ ᱡᱟᱭᱜᱟ ᱨᱮᱭᱟᱜ ᱢᱟᱯ ᱵᱚᱞᱛᱮ ᱫᱚ ᱚᱱᱠᱟᱱ ᱠᱚᱦᱚᱸ ᱢᱟᱱᱮ ᱮᱠᱴᱩ ᱢᱚᱴᱚᱨ ᱥᱟᱭᱠᱮᱞ ᱠᱚᱦᱚᱸ ᱵᱟᱝ ᱧᱮᱞᱚᱜ ᱠᱟᱱᱟ ᱮᱠᱷᱮᱱ ᱥᱨᱚᱢᱤᱠ ᱜᱮᱠᱚ ᱧᱮᱞᱚᱜ ᱠᱟᱱᱟ ᱞᱮᱵᱟᱨ ᱞᱮᱠᱟᱜᱮ ᱟᱫᱚ ᱦᱟᱸᱜ ᱪᱮᱫ ᱪᱚᱝ ᱦᱩᱭᱩᱜ ᱠᱟᱱ
ᱦᱮᱸ᱾ ᱫᱤᱱ ᱫᱚ ᱦᱩᱭᱱᱟ ᱛᱟᱦᱚᱞᱮ ᱱᱤᱭᱟᱹ ᱥᱚᱯᱛᱟᱦᱚ ᱚᱲᱟᱜ ᱮᱢ ᱦᱤᱡᱩᱜᱼᱟ?
ᱦᱩᱸ ᱥᱚᱱᱤᱵᱟᱨ ᱥᱮᱡ ᱵᱟᱹᱧ ᱪᱟᱞᱟᱜ. ᱨᱮᱦᱚᱸ ᱨᱳᱵᱵᱟᱨ ᱛᱤᱧ ᱪᱟᱞᱟᱜᱼᱟ
ᱛᱤᱱ ᱫᱤᱱ ᱮᱢ ᱛᱟᱦᱮᱱᱟ
ᱯᱮ ᱫᱤᱱ ᱜᱟᱱ ᱵᱟᱨ ᱫᱤᱱ ᱜᱟᱱ ᱠᱟᱹᱢᱤ ᱠᱟᱹᱢᱤ ᱠᱟᱹᱢᱤ ᱡᱩᱫᱤ ᱚᱱᱠᱟᱱᱟᱜ ᱚᱲᱟᱜ ᱨᱮ ᱡᱩᱫᱤ ᱛᱟᱦᱮᱱᱟ ᱡᱟᱦᱟᱱᱟᱜ ᱠᱚ ᱟᱯᱷᱚᱨ ᱴᱟᱯᱷᱚᱨ ᱦᱚᱸ ᱡᱩᱫᱤ ᱥᱟᱨᱮᱡᱼᱟ ᱡᱩᱫᱤ ᱟᱯᱷᱚᱨ ᱠᱚ ᱢᱮᱱᱟ
ᱦᱮᱸ
ᱛᱟᱦᱚᱞᱮᱧ ᱛᱟᱦᱮᱸ ᱧᱚᱜᱚᱜᱼᱟ ᱯᱮ ᱯᱩᱱ ᱯᱩᱱ ᱫᱤᱱ ᱜᱟᱱ ᱟᱨ ᱡᱩᱫᱤ ᱠᱟᱹᱢᱤ ᱠᱚ ᱡᱩᱫᱤ ᱵᱟᱝ ᱛᱟᱦᱮᱱ ᱠᱷᱟᱡ ᱟᱫᱚ ᱪᱮᱫ ᱤᱧ ᱪᱤᱠᱟᱹᱭᱟ ᱦᱤᱡᱩᱜ ᱪᱷᱟᱲᱟ ᱩᱯᱟᱹᱭ ᱵᱟᱹᱱᱩᱜᱼᱟ
ᱪᱮᱫ ᱮᱢ ᱪᱮᱠᱟ ᱟᱨ ᱛᱟᱦᱮᱸ ᱠᱟᱛᱮ ᱞᱟᱵᱷ ᱛᱚ ᱮᱢᱱᱤ ᱛᱮᱢᱱᱤ ᱠᱟᱹᱢᱤ ᱵᱟᱝ ᱛᱟᱦᱮᱱ ᱠᱷᱟᱡ ᱫᱚᱦᱟᱸᱜ ᱵᱟᱹᱱᱩᱜᱼᱟ ᱞᱟᱵᱷ ᱛᱚ ᱮᱢᱱᱤ ᱛᱮᱱᱤ ᱪᱮᱫ ᱜᱮ ᱟᱨ ᱤᱭᱟᱹᱨᱮ ᱛᱮᱦᱤᱧ ᱜᱟᱯᱟ ᱡᱟᱹᱱᱤᱡ ᱚᱠᱟᱨᱮ ᱡᱟᱹᱱᱤᱡ ᱵᱟᱝ ᱫᱚ ᱠᱷᱮᱞ ᱪᱟᱹᱞᱩᱜ ᱠᱟᱱᱟ ᱨᱟᱢᱱᱟᱛᱷᱯᱩᱨ ᱨᱮ
ᱦᱳᱭ ᱫᱟᱲᱮᱭᱟᱜ - ᱟ
ᱵᱟᱝ ᱫᱚ ᱡᱟᱹᱱᱤᱡ ᱜᱟᱯᱟ ᱠᱟᱱ ᱛᱤᱦᱤᱱ ᱛᱤᱱᱟᱜ
ᱚᱱᱟ ᱵᱟᱜᱽᱰᱤ ᱠᱚᱨᱮ ᱦᱩᱭᱩᱜ ᱜᱮᱭᱟ ᱥᱮ ᱯᱷᱩᱴᱵᱚᱞ ᱠᱷᱮᱞᱟ ᱦᱩᱭᱩᱜ ᱜᱮᱭᱟ ᱛᱚ ᱦᱮᱸ ᱦᱮᱸ ᱛᱤᱱ ᱨᱮ ᱠᱟᱱᱟ
ᱛᱤᱦᱤᱧ
ᱫᱩ ᱛᱟᱹᱨᱤᱠᱷ ᱚ ᱮᱠ ᱥᱮ ᱫᱩ ᱛᱟᱹᱨᱤᱠᱷ ᱢᱟᱱᱮ ᱯᱩᱞᱴᱤ ᱠᱷᱮᱞ ᱠᱟᱱᱟ ᱛᱚ
ᱦᱮᱸ ᱦᱮᱸ ᱜᱟᱯᱟ ᱡᱟᱹᱱᱤᱡ ᱠᱟᱱᱟ
ᱜᱟᱯᱟ ᱠᱟᱱᱟ ᱡᱟᱱᱤᱡ ᱯᱩᱞᱴᱤ ᱠᱷᱮᱞ ᱠᱟᱱᱟᱹᱭ
ᱢᱤᱫᱴᱟᱝ ᱮᱥᱴᱮᱴᱟᱥ ᱫᱚᱦᱚᱧ ᱧᱮᱞ ᱠᱮᱫᱮ ᱟᱫᱚᱧ ᱢᱮᱱ ᱮᱫᱟ ᱱᱚᱣᱟ ᱥᱤᱢᱯᱤᱞ ᱠᱚ ᱥᱟᱵ ᱠᱟᱫᱟ ᱛᱟᱦᱚᱞᱮ ᱦᱮᱸ ᱫᱚᱢᱮ ᱵᱷᱟᱞᱮ ᱟᱞᱮ ᱚᱱᱮ ᱞᱟᱥᱴᱮ ᱨᱮ ᱚᱱᱮ ᱤᱭᱟᱹᱨᱮ ᱮ ᱫᱚ ᱤᱭᱟᱹ ᱵᱚᱸᱜᱟ ᱵᱟᱦᱟ ᱵᱚᱸᱜᱟ ᱠᱷᱮᱞ ᱦᱩᱭᱩᱜ ᱛᱚ ᱛᱚ ᱚᱱᱸᱰᱮ ᱟᱞᱮ ᱞᱚᱠᱷᱚᱱᱯᱩᱨ ᱜᱚᱰᱟ ᱴᱷᱮᱡ ᱫᱚ
ᱦᱮᱸ
ᱛᱟᱦᱚᱞᱮ ᱥᱮᱢᱤ ᱯᱷᱟᱭᱱᱮᱞ ᱞᱮ ᱵᱷᱟᱜᱟᱣ ᱠᱚᱜ ᱠᱟᱱᱟ ᱮᱠᱷᱮᱱ ᱟᱞᱮ ᱟᱛᱳ ᱨᱮᱱ ᱠᱚᱲᱟ ᱜᱤᱫᱽᱨᱟᱹ ᱛᱚ ᱵᱷᱟᱞᱮ ᱢᱚᱴᱟᱢᱩᱴᱤ ᱞᱮ ᱠᱷᱮᱞ ᱫᱟ ᱟᱫᱚ ᱠᱚ ᱢᱮᱱ ᱮᱫᱟ ᱯᱚᱨᱮᱨ ᱵᱟᱨ ᱠᱷᱟᱡ ᱫᱚ ᱟᱵᱚ ᱜᱮᱵᱚᱱ ᱠᱷᱮᱞᱟ ᱱᱚᱜᱼᱚᱭ ᱛᱚ ᱟᱵᱚ ᱛᱮᱜᱮ ᱵᱚᱱ ᱫᱟᱲᱮᱭᱟᱜ ᱠᱟᱱᱟ ᱵᱷᱟᱞᱤ ᱵᱚᱱ ᱠᱷᱮᱞ ᱠᱟᱱᱟ ᱛᱟᱦᱚᱞᱮ ᱛᱤᱱᱟᱹᱜ ᱦᱚᱲ ᱠᱚᱫᱚᱢ ᱟᱹᱜᱩ ᱵᱟᱲᱟ ᱠᱚᱣᱟ ᱟᱨ ᱚᱠᱟᱨᱮ ᱡᱟᱹᱱᱤᱡ ᱤᱭᱟᱹ ᱡᱚᱛᱚ ᱡᱟᱹᱱᱤᱡ ᱠᱚ ᱤᱫᱤ ᱞᱮᱫ ᱠᱚᱣᱟ ᱤᱭᱟᱹᱨᱮ ᱡᱟᱹᱱᱤᱡ ᱤᱭᱟᱹ ᱯᱚᱨᱚᱥ ᱛᱟᱠᱚ ᱴᱷᱮᱫ ᱜᱩᱫᱽ ᱛᱩᱝ ᱜᱩᱛᱩᱢ ᱫᱚ ᱵᱟᱝ ᱚᱡᱚᱭ ᱥᱚᱧᱡᱚᱭ ᱡᱟᱹᱱᱤᱡ ᱥᱚᱧᱡᱚᱭ ᱫᱚ ᱡᱟᱹᱱᱤᱡ ᱵᱟᱝ ᱫᱚ ᱵᱟᱝ ᱚᱡᱚᱭ ᱵᱷᱳᱞᱟ ᱥᱚᱭᱛᱚ ᱥᱚᱨᱮᱱ ᱚᱠᱚᱭ ᱠᱚᱪᱚ ᱠᱚ ᱛᱟᱦᱮᱸ ᱠᱟᱱᱟ ᱟᱠᱚ ᱵᱷᱟᱜ ᱵᱷᱟᱜᱟᱣ ᱟᱠᱟᱱᱟ ᱟᱨ ᱠᱚ ᱢᱟ ᱠᱚ ᱢᱮᱱ ᱟᱠᱚ ᱟᱹᱛᱩ ᱵᱟᱭᱨᱮ ᱠᱷᱚᱡ ᱫᱚ ᱵᱟᱵᱚᱱ ᱟᱹᱜᱩ ᱠᱚᱣᱟ ᱟᱵᱚᱨᱮᱱ ᱜᱮᱵᱚᱱ ᱠᱷᱮᱞᱟ ᱟᱨ ᱞᱟᱹᱴᱩ ᱞᱟᱹᱴᱩ ᱞᱟᱹᱴᱩ ᱡᱩᱫᱤ ᱠᱷᱮᱞ ᱮᱠᱴᱩᱢ ᱥᱟᱵᱟ ᱛᱟᱦᱚᱞᱮ ᱵᱟᱢ ᱟᱜᱩ ᱞᱮᱠᱚ ᱠᱷᱟᱱ ᱢᱟᱱᱮ ᱪᱮᱫ ᱮᱢᱟᱢ ᱦᱚᱸ ᱪᱮᱫ ᱮᱢ ᱢᱮᱱᱟ ᱦᱳᱭᱛᱳᱧ ᱥᱤᱠᱟᱹᱨ ᱠᱮᱫᱟ ᱟᱳ ᱨᱮᱱ ᱜᱤᱫᱽᱟᱹ ᱦᱳᱭᱛᱳᱧ ᱥᱤᱠᱟᱹᱨ ᱠᱮᱫᱟ ᱟᱛᱚ ᱨᱮᱱ ᱜᱤᱫᱽᱨᱟᱹ ᱫᱚ ᱮᱠᱴᱩ ᱵᱤᱥᱤ ᱠᱚ ᱠᱷᱴᱟᱜᱼᱟ ᱚᱱᱟᱫᱚᱩᱧ ᱵᱩᱡ ᱠᱮᱫᱟ ᱠᱤᱱᱛᱩ ᱟᱭᱟᱜ ᱡᱩᱫᱤ ᱫᱚᱢ ᱜᱮ ᱡᱩᱫᱤ ᱠᱷᱟᱴᱟᱣ ᱨᱮᱱᱟᱜ ᱵᱟᱝ ᱛᱟᱦᱮᱱ ᱛᱟᱭᱟ ᱩᱱᱤ ᱦᱚᱸ ᱪᱮᱫ ᱮ ᱪᱮᱤᱠᱟᱭᱟ ᱟᱫᱚ ᱟᱛᱳ ᱨᱮᱱ ᱜᱤᱫᱽᱨᱟᱹ ᱫᱚ ᱥᱟᱵ ᱠᱟᱜ ᱢᱮ ᱮᱠᱴᱩ ᱠᱚ ᱤᱭᱟᱹ ᱧᱚᱜ ᱜᱮᱭᱟ ᱥᱮ ᱢᱟᱱᱮ ᱮᱠᱴᱩ ᱥᱮᱬᱟ ᱧᱚᱜ ᱵᱚᱞᱛᱮ ᱥᱮᱬᱟ ᱴᱮᱲᱟ ᱠᱚᱨᱛᱮ ᱜᱮ ᱥᱮ ᱡᱟᱦᱟᱱᱟᱜ ᱠᱚᱨᱛᱮ ᱜᱮ ᱵᱟᱭᱨᱮ ᱨᱮᱱ ᱵᱟᱨ ᱦᱚᱲ ᱜᱟᱱ ᱫᱚ ᱟᱹᱜᱩ ᱫᱚᱨᱠᱟᱨ ᱢᱮᱱᱟᱜᱼᱟ ᱚᱱᱠᱟ ᱞᱟᱹᱴᱩ ᱧᱚᱜ ᱠᱷᱮᱞ ᱫᱚ ᱯᱚᱧᱪᱟᱥ ᱦᱟᱡᱟᱨ ᱛᱤᱨᱤᱥ ᱦᱟᱡᱟᱨ ᱪᱚᱞᱤᱥ ᱦᱟᱡᱟᱨ ᱢᱟ ᱮᱠᱴᱩ ᱢᱟᱱᱮ ᱤᱭᱟᱹᱧᱚᱜ ᱠᱷᱮᱞ ᱫᱚ ᱚᱱᱟ ᱟᱹᱜᱩ ᱦᱚᱸ ᱫᱚᱨᱠᱟᱨ ᱠᱟᱱᱟ
ᱛᱟᱦᱮᱞᱮ ᱫᱚ ᱵᱟᱢ ᱯᱷᱱ ᱵᱟᱲᱟᱣ ᱟᱠᱟᱫᱮᱭᱟ
ᱚᱠᱚᱭ ᱫᱤᱱᱟ ᱫᱤᱱ ᱯᱷᱳᱱ ᱞᱮᱜᱭ ᱢᱤᱛᱟᱹᱧ ᱠᱟᱱᱟ ᱟᱫᱷᱟᱨ ᱠᱟᱨᱰ ᱱᱟᱥᱮ ᱪᱮᱫ ᱟᱯᱰᱮᱴ ᱥᱮ ᱪᱮᱫ ᱠᱚᱨᱟᱣ ᱦᱩᱭᱩᱜᱼᱟ ᱛᱮᱭᱟ ᱛᱚ ᱦᱮᱸ
ᱦᱮᱸ
ᱥᱮ ᱯᱷᱳᱱ ᱱᱟᱢᱵᱟᱨ ᱞᱤᱝᱠ ᱦᱚᱪᱚᱭᱟᱭ ᱟᱫᱚ ᱢᱤᱛᱟᱹᱧ ᱠᱟᱱ ᱛᱟᱦᱮᱱᱟ ᱚᱠᱮ ᱦᱩᱭᱩᱜ ᱠᱟᱱᱟ ᱟᱫᱚᱧ ᱞᱟᱹᱭ ᱟᱫᱮᱭᱟ ᱵᱟᱸᱠᱩᱲᱟ ᱨᱮ ᱦᱩᱭᱩᱜ ᱠᱟᱱᱟ ᱢᱮᱱᱛᱮ ᱚᱸᱰᱮ ᱜᱮ ᱪᱟᱞᱟᱜ ᱢᱮ ᱦᱮᱸ ᱯᱳᱥᱴ ᱚᱯᱷᱤᱥ ᱟᱨ ᱠᱚᱨᱢᱚ ᱛᱤᱨᱛᱦᱚ
ᱦᱮᱸ ᱚᱸᱰᱮ ᱜᱮᱛᱚ ᱟᱫᱷᱟᱨ ᱠᱟᱨᱰ ᱨᱮᱱᱟᱜ ᱠᱟᱹᱢᱤ ᱫᱚ ᱦᱩᱭᱩᱜᱼᱟ ᱟᱨ ᱤᱭᱟᱹᱢ ᱦᱟᱛᱟᱣ ᱪᱮᱫ ᱠᱷᱚᱵᱚᱨᱮ ᱮᱢ ᱦᱟᱛᱟᱣ ᱞᱮᱫᱟ ᱥᱮ ᱵᱟᱝ ᱠᱟᱥᱴᱯᱷᱤᱠᱮᱴ ᱚᱱᱮ ᱪᱮᱫ ᱚᱱᱠᱟᱧᱸᱡᱚᱢ ᱮᱫ ᱛᱟᱦᱮᱱ
ᱠᱟᱨᱴ ᱥᱟᱨᱴᱤᱯᱷᱤᱠᱮᱴ ᱫᱚ ᱵᱟᱭᱧ ᱪᱟᱞᱟᱣ ᱟᱠᱟᱫᱟ ᱵᱞᱚᱠ ᱜᱮ ᱛᱚ ᱵᱟᱭᱧ ᱪᱟᱞᱟᱣ ᱟᱠᱟᱱᱟ ᱪᱟᱞᱟᱜ ᱠᱷᱟᱹ ᱛᱤᱧ ᱥᱢᱵᱟᱨ ᱥᱳᱢᱵᱟᱨ ᱦᱤᱞᱳᱜ ᱤᱧ ᱪᱟᱞᱟᱜ ᱠᱷᱟᱱ ᱥᱳᱚᱢᱵᱟᱨ ᱨᱮᱫᱚ ᱠᱚᱢᱯᱤᱭᱩᱴᱟᱨ ᱥᱮᱱᱴᱟᱨ ᱢᱮᱱᱟᱜ ᱛᱤᱧᱟᱹ ᱛᱚ
ᱫᱤᱱ ᱚᱱᱟ ᱡᱮ ᱦᱮᱞᱚᱜ ᱵᱟᱡᱮᱴ ᱵᱟᱝ ᱯᱮᱥ ᱦᱩᱭᱱᱟ ᱵᱮᱝᱜᱚᱞ ᱨᱮᱱᱟᱜ ᱵᱟᱡᱮᱴ ᱛ ᱠᱤᱪᱷᱩ ᱫᱤᱱ ᱯᱚᱨᱮ ᱥᱮ ᱪᱮᱫ ᱤᱭᱩᱴᱩᱵᱧ ᱧᱮᱞ ᱠᱮᱫᱟ ᱡᱮ ᱱᱚᱝᱠᱟ ᱱᱚᱝᱠᱟ ᱫᱩ ᱦᱟᱡᱟᱨ ᱮᱜᱟᱨᱚ ᱥᱟᱞ ᱨᱮᱱᱟᱜ ᱯᱚᱨᱮ ᱡᱟᱦᱟᱸᱭ ᱠᱚ ᱠᱚᱨᱟᱣ ᱠᱮᱫᱟ ᱩᱱᱠᱩ ᱫᱚ ᱮᱠᱴᱩ ᱢᱟᱱᱮ ᱪᱮᱠ ᱫᱟᱠᱚ ᱪᱮᱠ ᱩᱱᱠᱩᱣᱟᱜ ᱠᱚ ᱪᱮᱠ ᱞᱟᱦᱟ ᱫᱚ ᱮᱴᱩ ᱫᱚᱢᱮ ᱧᱚᱜ ᱤᱭᱟᱹ ᱦᱩᱭ ᱟᱠᱟᱱᱟ ᱥᱮ ᱡᱟᱹᱨᱤᱭᱟᱛ ᱛᱮ ᱮᱠᱴᱩ ᱵᱤᱥᱤ ᱦᱩᱭ ᱟᱠᱟᱱᱟ ᱟᱫᱚ ᱚᱱᱟ ᱠᱷᱟᱹᱤᱨ ᱛᱮ ᱡᱟᱹᱱᱤᱡ ᱠᱚ ᱪᱮᱠ ᱞᱟᱹᱜᱤᱫᱚᱜᱼᱟ
ᱦᱸ ᱟᱛᱚ ᱚᱱᱟ ᱫᱚ ᱴᱷᱤᱠ ᱜᱮᱭᱟ ᱢᱟ ᱟᱫᱚ ᱵᱟᱹ ᱡᱮᱥ ᱥᱮᱨᱚᱠᱚᱢ ᱵᱷᱟᱵ ᱠᱷᱟᱱ ᱡᱩᱫᱤ ᱦᱩᱭᱩᱜᱼᱟ ᱥᱮ ᱦᱮᱸ
ᱦᱩᱸ
ᱛᱟᱦᱮᱞᱮ ᱚᱯᱷᱤᱥᱤᱭᱟᱞ ᱱᱳᱴᱤᱥ ᱠᱚ ᱵᱞᱚᱠ ᱠᱚᱨᱮ ᱡᱮᱦᱮᱛᱩ ᱵᱞᱚᱠ ᱠᱚᱨᱮ ᱮᱠᱷᱚᱱᱚ ᱚᱯᱷᱤᱥ ᱨᱮ ᱱᱳᱴᱤᱥ ᱟᱨᱤ ᱠᱚ ᱮᱢᱟ
ᱛᱟᱨᱯᱚᱨᱮ ᱫᱚ ᱠᱤᱱᱛᱩ ᱵᱞᱚᱠ ᱨᱮ ᱠᱤᱪᱷᱩ ᱫᱤᱱ ᱯᱚᱨ ᱦᱚᱸ ᱱᱳᱴᱤᱥ ᱪᱮᱫ ᱱᱳᱴᱤᱥ ᱜᱮ ᱵᱟᱠᱚ ᱮᱢ ᱟᱠᱟᱫᱟ ᱚᱠᱟ ᱵᱞᱚᱠ ᱠᱚᱨᱮ ᱦᱚᱸ ᱵᱟᱝ ᱤᱧ ᱢᱤᱫ ᱫᱤᱱ ᱤᱭᱮ ᱨᱮ ᱧᱮᱞ ᱫᱩᱧ ᱧᱮᱞ ᱠᱮᱫᱟ ᱚᱠᱟ ᱨᱮ ᱜᱮ ᱪᱮᱫ ᱚᱯᱷᱤᱥᱤᱭᱟᱞ ᱱᱳᱴᱤᱥ ᱠᱚ ᱵᱟᱠᱟ ᱮᱢ ᱟᱠᱟᱫᱟ
ᱦᱮᱸ ᱵᱷᱮᱨᱤᱯᱷᱤᱠᱮᱥᱚᱱ ᱫᱚ ᱚᱱᱟ ᱫᱚ ᱟᱠᱚ ᱞᱮᱠᱚ ᱠᱚᱨᱟᱣᱮᱫᱟ ᱤᱭᱟᱹ ᱡᱚᱛᱚ ᱦᱚᱲᱟᱜ ᱵᱷᱮᱨᱤᱯᱷᱤᱠᱮᱥᱚᱱ ᱡᱩᱫᱤ ᱠᱚ ᱠᱚᱨᱟᱣ ᱟᱠᱚ ᱢᱟ ᱛᱟᱦᱮ ᱵᱞᱚᱠ ᱠᱷᱚᱱᱟᱜ ᱜᱮ ᱱᱚᱟᱴᱤᱥ ᱠᱚ ᱮᱢᱚᱜᱼᱟ
ᱦᱚᱸ
ᱟᱥᱟ ᱠᱚᱨᱤ ᱱᱚᱣᱟ ᱫᱚ ᱟᱫᱚ ᱪᱤᱠᱟᱫᱟᱠ ᱪᱤᱠᱟᱹᱜ ᱠᱟᱱᱟ ᱦᱟᱸᱜ
ᱱᱟᱥᱮ ᱱᱚᱸᱰᱮ ᱫᱚ ᱪᱮᱫ ᱢᱟᱱᱮ ᱫᱚᱢᱮ ᱱᱟᱥᱮᱱᱟᱜ ᱫᱟᱜ ᱞᱮᱠᱦᱟᱡ ᱜᱮ ᱞᱟᱭᱤᱱ ᱵᱟᱝ ᱛᱟᱦᱮᱱ ᱠᱟᱱᱟ ᱥᱮ ᱮᱠᱫᱚᱢ ᱪᱮᱫ ᱪᱮᱢ ᱢᱮᱱᱟ ᱢᱤᱫ ᱜᱷᱟᱹᱲᱤ ᱠᱟᱛᱮᱢ ᱢᱮᱱᱟ ᱢᱤᱫ ᱢᱟᱹᱞᱤᱠ ᱮᱠᱫᱚ ᱱᱩᱠᱩ ᱜᱤᱫᱽᱨᱟᱹ ᱦᱚᱸᱛᱚ ᱠᱚ ᱚᱱᱠᱟᱱ ᱜᱮᱭᱟ ᱭᱟ ᱚᱠᱚᱭ ᱜᱮ ᱵᱟᱠᱚ ᱯᱷᱳᱱᱼᱟ ᱤᱧ ᱪᱚᱱᱫᱨ ᱵᱚᱫᱤᱧ ᱢᱮᱱ ᱢᱮᱱᱛᱮᱧ ᱟᱫᱚᱢ ᱥᱚᱢᱩᱧ ᱢᱮᱛᱟᱭᱟ ᱯᱷᱳᱱ ᱟᱭ ᱢᱮ ᱯᱷᱳᱱ ᱟᱭ ᱢᱮ ᱤᱧ ᱫᱚ ᱥᱟᱵ ᱠᱚ ᱦᱚᱲᱟ ᱫᱚ ᱨᱤᱪᱟᱨᱡᱽ ᱵᱟᱝ ᱛᱟᱦᱮᱸ ᱠᱟᱱᱟ ᱨᱤᱪᱟᱨᱡᱽ ᱛᱟᱦᱮᱸ ᱠᱟᱱ ᱛᱮᱜᱮ ᱛᱤᱧ ᱯᱷᱳᱱ ᱵᱟᱲᱟᱣᱟᱫ ᱠᱚᱣᱟ ᱛᱟᱨᱯᱚᱨᱮ ᱫᱚ ᱨᱤᱪᱟᱨᱡᱽ ᱪᱟᱵᱟᱣ ᱠᱟᱱᱟᱱ ᱛᱤᱧᱟᱹ ᱱᱚᱴᱟ ᱥᱮᱫ ᱛᱟᱞᱦᱮ ᱤᱧ ᱵᱟᱹᱧ ᱪᱤᱠᱟᱹ ᱫᱟᱲᱮᱭᱟᱜ ᱠᱟᱱᱟ ᱛᱟᱦᱮᱞᱮ ᱩᱱᱠᱩ ᱜᱮ ᱵᱤᱜᱮᱧ ᱢᱮᱛᱟ ᱠᱟᱱᱟ ᱢᱤᱫᱷᱟᱣ ᱦᱟᱹᱱᱤ ᱯᱷᱳᱱ ᱟᱭ ᱢᱮ ᱱᱩᱭ ᱯᱷᱳᱱᱟᱭ ᱢᱮ ᱛᱟᱨ ᱞᱟᱦᱟᱨᱮ ᱢᱟᱹᱞᱤᱠ ᱜᱮ ᱢᱤᱫᱷᱟᱣ ᱠᱷᱳᱱ ᱫᱚ ᱯᱷᱳᱱᱫᱮ ᱛᱟᱦᱮᱱᱟ ᱱᱚᱝᱠᱟ ᱱᱚᱝᱠᱟ ᱵᱮᱯᱟᱨ ᱯᱟᱥᱮ ᱨᱮᱫᱚ ᱞᱟᱭᱤᱱ ᱫᱚ ᱢᱮᱱᱟᱜᱼᱟ ᱟᱵᱚᱣᱟᱜ ᱴᱦᱮᱡ ᱜᱮ ᱵᱟᱹᱱᱩᱜ ᱛᱟᱨ ᱯᱚᱨᱮ ᱵᱩᱡᱽ ᱫᱚ ᱵᱩᱡᱩᱜ ᱚᱱᱟ ᱚᱱᱮ ᱚᱱᱰᱮ ᱪᱮᱛᱟᱱ ᱜᱦᱟᱴ ᱨᱮ ᱠᱟᱱᱮᱠᱥᱮᱱ ᱞᱟᱦᱟᱛᱮ ᱚᱱᱟ ᱵᱟ ᱠᱚ ᱡᱩᱛ ᱵᱟᱲᱟᱭᱮᱫ ᱛᱟᱦᱮᱱᱟ ᱟᱵᱚᱣᱟᱜ ᱯᱟᱪᱤᱨᱤ ᱨᱮ ᱫᱮᱡ ᱠᱟᱛᱮ ᱦᱮᱸ
ᱦᱮᱸ
ᱦᱳᱭ ᱚᱸᱰᱮ ᱦᱳᱭ ᱚᱸᱰᱮ ᱜᱮ ᱮᱠᱩᱡᱷᱟ ᱠᱚ ᱡᱚᱜᱽ ᱥᱟᱱᱟᱮᱫ ᱛᱟᱦᱮᱱᱟ ᱸ ᱚᱸᱰᱮ ᱱᱟᱥᱮᱱᱟᱜ ᱜᱮ ᱛᱟᱦᱮᱸ ᱠᱟᱱᱟ
ᱦᱩᱸ ᱥᱚᱢᱚᱭᱥᱟ ᱵᱟᱝ ᱠᱟᱨᱚᱱ ᱟᱵᱚᱣᱟᱜ ᱡᱟᱦᱟᱸ ᱥᱟᱨᱵᱷᱤᱥ ᱫᱟ ᱢᱩᱞᱤᱭ ᱚᱱᱟ ᱠᱚ ᱫᱚ ᱟᱵᱚᱣᱟᱜ ᱜᱮ ᱠᱟᱱᱟ ᱥᱮ ᱮᱴᱟᱜ ᱠᱟᱱᱟ
ᱢᱩᱞᱤᱱᱟ ᱱᱚᱜᱚᱨ ᱫᱚ ᱡᱟᱹᱱᱤᱡ ᱟᱵᱚᱣᱟᱜ ᱜᱮ ᱠᱟᱱᱟ ᱢᱩᱞᱤᱱᱟ ᱱᱚᱜᱚᱨ ᱫᱚ ᱵᱟᱝ ᱠᱟᱱᱟ ᱵᱟᱝ ᱠᱟᱱᱟ ᱢᱩᱞᱟᱱᱜᱚᱨ ᱵᱟᱝ ᱠᱟᱱ ᱨᱮᱦᱚᱸ ᱵᱟᱝ ᱚᱱᱟ ᱟᱵᱚ ᱯᱟᱥᱮᱭᱟᱜ ᱡᱟᱦᱟᱸ ᱚᱱᱮ ᱵᱟᱠᱚ ᱤᱥᱩᱞ ᱠᱟᱹᱢᱤ ᱠᱚ ᱵᱟᱝ ᱦᱩᱭᱮᱱᱟ ᱻ
ᱦᱮᱸ
ᱟᱵᱚᱣᱟᱜ ᱯᱟᱥᱮ ᱤᱭᱟᱹ ᱠᱚ ᱢᱮᱱᱮᱫ ᱛᱟᱦᱮᱱᱟ ᱤᱭᱟᱹ ᱠᱚ ᱦᱚᱥᱯᱤᱴᱟᱞ ᱞᱮᱠᱟ ᱥᱮ ᱪᱮᱫ ᱠᱚ ᱵᱮᱱᱟᱣ ᱦᱳᱭ ᱮᱱᱟ ᱟᱵᱚᱣᱟᱜ ᱨᱮᱱᱟᱜ ᱵᱤᱞᱰᱤᱝ ᱚᱱᱟ ᱫᱚ ᱟᱵᱚᱣᱟᱜ ᱜᱮ ᱠᱟᱱᱟ
ᱦᱮᱸ ᱛᱚ ᱢᱩᱞᱤᱱᱟ ᱱᱚᱜᱚᱨ ᱡᱩᱫᱤ ᱦᱩᱭ ᱱᱟᱥᱮᱱᱟᱜ ᱥᱟᱨᱵᱤᱥ ᱮᱢ ᱠᱚᱜ ᱟ
ᱦᱩᱸ ᱦᱩᱸ ᱦᱩᱸ
ᱟᱵᱚᱣᱟᱜ ᱫᱚ ᱚᱱᱟ ᱟᱛᱳ ᱞᱟᱭᱤᱱ ᱠᱟᱱᱟ
ᱦᱮᱸ ᱦᱮᱸᱟᱛᱳ ᱞᱟᱹᱭᱤᱱ ᱚᱱᱟ ᱠᱷᱟᱹᱛᱤᱨ ᱜᱮᱛᱚ ᱩᱱᱟᱹᱜ ᱤᱭᱟᱹ ᱫᱚᱠᱚ ᱫᱚᱦᱚᱣ ᱟᱠᱟᱫ ᱵᱚᱱᱟ
ᱦᱩᱸ
ᱻ ᱦᱚᱞᱟ ᱪᱮᱫ ᱞᱤᱠᱟᱭ ᱫᱟᱜ ᱠᱮᱫᱟ ᱚᱱᱛᱮ
ᱦᱚᱞᱟ ᱱᱚᱛᱮ ᱱᱟᱥᱮ ᱱᱟᱥᱮ ᱫᱟᱜ ᱠᱮᱫᱮᱜᱼᱟ ᱠᱷᱩᱵ ᱠᱚᱢ ᱜᱮᱭᱟ ᱱᱚᱛᱮ ᱫᱚ
ᱦᱩᱸ ᱦᱚᱭ ᱫᱚ ᱵᱷᱟᱞᱮ ᱦᱚᱭ ᱠᱮᱫᱟ ᱱᱚᱛᱮ ᱫᱚ ᱫᱟᱜ ᱦᱚᱸ ᱢᱟᱱᱮ ᱫᱟᱜ ᱦᱚᱸ ᱢᱚᱴᱟᱢᱩᱴᱤ ᱫᱟᱜ ᱮᱭ ᱫᱟ ᱵᱟᱲᱟ ᱠᱮᱫ ᱜᱮᱭᱟᱹ
ᱦᱚᱞᱟᱹ ᱟᱞᱮ ᱟᱞᱮᱦᱚᱸ ᱠᱚᱲᱟ ᱠᱚᱞᱮ ᱦᱚ ᱠᱚᱲᱟ ᱠᱚᱞᱮ ᱯᱷᱤᱥᱴ ᱠᱮᱫᱟ ᱟᱞᱮ ᱦᱚᱸ ᱦᱚᱞᱟ ᱵᱟᱨᱮ ᱠᱟᱹᱢᱤ ᱠᱚ ᱪᱟᱞᱟᱣᱮᱱᱟ ᱠᱚᱲᱟ ᱠᱚ ᱵᱟᱦᱟ ᱠᱟᱹᱢᱤ ᱠᱚ ᱪᱟᱞᱟᱣᱮᱱᱟ ᱦᱚᱞᱟ ᱠᱚ ᱟᱫᱚ ᱠᱚ ᱡᱚᱢ ᱦᱚᱪᱚ ᱠᱮᱫ ᱞᱮᱭᱟ ᱦᱮᱸ ᱦᱮᱡ ᱞᱮᱱᱟ ᱠᱚ ᱟᱠᱚᱨᱮᱱ ᱟᱞᱮ ᱟᱛᱩ ᱨᱮᱱ ᱠᱚ ᱵᱟᱠᱩ ᱵᱷᱩᱧ ᱯᱩᱨ ᱨᱮ ᱠᱤᱪᱷᱩ ᱵᱚᱝᱥᱚᱫᱚᱨ ᱢᱮᱱᱟᱜ ᱠᱚᱛᱟ ᱠᱚᱣᱟ ᱛᱚ
ᱦᱮᱸ
ᱟᱨ ᱚᱸᱰᱮ ᱦᱚᱲ ᱠᱚ ᱜᱚᱡ ᱞᱮᱱ ᱛᱟᱠᱚᱣᱟ ᱛᱟ ᱟᱠᱚ ᱢᱤᱫᱴᱮᱱ ᱦᱚᱯᱚᱱ ᱵᱟ ᱦᱚᱲ ᱮ ᱜᱚᱡ ᱞᱮᱱ ᱛᱟᱠᱚᱣᱟ ᱟᱫᱚ ᱤᱭᱟᱹ ᱯᱚᱨᱮ ᱛᱟᱦᱚᱞᱮ ᱵᱟᱹ ᱟᱞᱮ ᱟᱞ ᱟᱹᱛᱩ ᱨᱮᱱ ᱠᱟᱱᱟᱭ ᱟᱫᱚ ᱜᱷᱟᱲᱫᱤ ᱡᱟᱶᱟᱭ ᱢᱮᱱᱟᱭᱟ ᱵᱷᱳᱧᱯᱩᱨ ᱨᱮᱜᱮ
ᱚ
ᱚ ᱛᱟᱦᱚᱞᱮ ᱫᱚ ᱦᱮᱡᱽ ᱦᱩᱭ ᱞᱮᱱ ᱛᱟᱠᱚ ᱯᱩᱱ ᱦᱚᱲ ᱠᱚ ᱦᱮᱡᱽ ᱞᱮᱱᱟ ᱟᱵᱷᱟ ᱠᱚ ᱯᱟᱨᱚᱢᱮᱱ ᱛᱟᱠᱚᱣᱟ ᱟᱫᱚ ᱠᱚ ᱪᱟᱞᱟᱣ ᱮᱱᱟ ᱟᱫᱚ ᱠᱚ ᱢᱮ ᱢᱤᱫ ᱵᱚᱪᱷᱚᱨ ᱯᱚᱨ
ᱚᱸᱼ ᱚᱸ ᱦᱚᱞᱟ ᱡᱟ ᱦᱚᱞᱟ ᱫᱚ ᱢᱤᱫ ᱫᱷᱟᱣ ᱢᱚᱥ ᱛᱟᱞᱤ ᱞᱤᱧ ᱜᱟᱞᱢᱟᱨᱟᱣ ᱞᱮᱱᱟ ᱦᱚᱞᱟ ᱯᱳᱭᱞᱳ ᱫᱚᱠᱚ ᱨᱤᱡᱮᱠᱴ ᱠᱮᱫ ᱛᱟᱹᱞᱤᱧᱟ ᱠᱚ ᱛᱟᱯᱚᱨ ᱴᱟᱣᱟᱨ ᱵᱟᱭ ᱧᱟᱢᱮᱫ ᱛᱟᱦᱮᱱᱟ ᱵᱟᱱᱟ ᱦᱚᱲᱟᱜ ᱩᱱᱤᱭᱟᱜ ᱦᱚᱥᱯᱚᱴ ᱦᱟᱛᱟᱣ ᱫᱚ ᱵᱟᱭ ᱧᱟᱢᱮᱫ ᱛᱟᱦᱮᱱᱟ ᱛᱟᱞᱚᱞᱮ ᱚᱱᱟ ᱵᱟᱨᱚᱴᱟ ᱥᱟᱲᱮ ᱮᱜᱟᱨᱚᱴᱟ ᱥᱮᱫ ᱡᱚᱢ ᱵᱟᱲᱟ ᱠᱟᱛᱮᱫ ᱦᱟᱱᱛᱮᱞᱤᱧ ᱪᱟᱞᱟᱣᱱᱟ ᱟᱵᱚᱣᱟᱜ ᱦᱟᱱᱟ ᱵᱟ ᱦᱟᱱᱟᱥᱟ ᱯᱤᱪ ᱨᱳᱴ ᱦᱟᱱᱟᱥᱟ ᱚᱱᱟ ᱩᱱᱠᱩ ᱵᱟᱭᱨᱮ ᱠᱚᱨᱮᱱ ᱠᱚ ᱦᱮᱡ ᱠᱟᱛᱮᱫ ᱠᱚ ᱩᱫᱜ ᱩᱢᱟᱹᱨ ᱵᱟᱲᱟᱭ ᱫᱚ ᱵᱟᱥᱴᱮᱱᱰ ᱥᱮᱫ
ᱦᱮᱸ
ᱚᱱᱛᱮ ᱜᱮᱞᱤᱧ ᱜᱟᱞᱢᱟᱨᱟᱣ ᱵᱟᱲᱟ ᱠᱮᱫᱟ ᱴᱷᱤᱠ ᱜᱮᱭᱟ ᱟᱸᱡᱚᱢᱚᱜᱼᱟ ᱛᱟᱦᱮᱸᱱᱟ ᱦᱮᱸ ᱢᱟᱧ ᱦᱮᱸ ᱠᱟᱴᱟᱣ ᱞᱮᱱ ᱜᱮ ᱠᱟᱴᱟᱣ ᱠᱟᱛᱮᱧ ᱠᱚᱞᱟᱢ ᱠᱟᱱᱟ ᱠᱟᱴᱟᱣ ᱫᱟᱹᱧ
ᱠᱚᱞ ᱢᱮ ᱦᱮᱸ ᱠᱟᱴᱟᱭ ᱛᱟᱯᱚᱨ ᱠᱚᱞ ᱢᱮ